ᱦᱮᱞᱳ
ᱱᱤᱛᱚᱜ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱵᱟᱝ ᱛᱚᱵᱮ ᱴᱷᱤᱠ ᱜᱮᱭᱟ ᱟᱪᱪᱷᱟ ᱵᱟᱦᱟ ᱱᱤᱭᱮ ᱞᱟᱝ ᱠᱟᱛᱷᱟᱜ ᱠᱟᱱ ᱛᱟᱸᱦᱮᱱᱟ ᱟᱫᱚ ᱦᱟᱸᱜ ᱵᱟᱦᱟ ᱥᱩᱨᱩᱜ ᱞᱟᱦᱟ ᱫᱚ ᱦᱟᱸᱜ ᱡᱟᱦᱟᱸ ᱞᱮᱠᱟᱧ ᱞᱟᱹᱭ ᱠᱮᱫᱟ ᱱᱟᱭᱠᱮ ᱵᱟᱵᱟ ᱫᱚ ᱦᱟᱸᱜ ᱟᱹᱰᱤ ᱦᱟᱸᱜ ᱞᱟᱞᱚᱱ ᱯᱟᱞᱚᱱ ᱟᱛᱮᱜ ᱛᱟᱸᱦᱮᱱᱟᱭ ᱚᱱᱠᱟᱱᱟᱜ ᱡᱤᱱᱤᱥ ᱨᱮ ᱵᱟᱭ ᱵᱮᱵᱚᱦᱟᱨᱟᱭ ᱦᱮᱸ ᱡᱟᱦᱟᱸ ᱫᱚ ᱦᱟᱸᱜ ᱱᱟᱣᱟ ᱥᱟᱠᱟᱢ ᱮᱢᱟᱱ ᱠᱚᱨᱮ ᱟᱫᱚ ᱦᱟᱸᱜ ᱩᱢ ᱢᱟᱦᱟ ᱫᱚ ᱩᱢ ᱢᱟᱦᱟ ᱠᱟᱱᱟ ᱩᱱ ᱦᱤᱞᱚᱜ ᱫᱚ ᱟᱨ ᱡᱮᱨᱮᱲ ᱪᱤᱠᱟᱹᱲ ᱦᱩᱭᱩᱜ-ᱟ ᱦᱮᱸ ᱡᱮᱨᱮᱲ ᱪᱤᱠᱟᱹᱲᱟᱵᱚᱱ ᱛᱚ ᱚᱱᱟ ᱚᱠᱛᱚ ᱦᱟᱸᱜ ᱧᱮᱞᱚᱜ-ᱟ ᱟᱹᱭᱩᱵ ᱵᱤᱨ ᱚᱠᱛᱚ ᱩᱢ ᱢᱟᱦᱟ ᱨᱮ ᱚᱱᱠᱟᱱ ᱵᱚᱸᱜᱟ ᱵᱩ ᱟᱸ ᱟᱹᱭᱩᱵ ᱵᱤᱨ ᱦᱟᱸ ᱜᱚᱸᱥᱟᱭ ᱠᱚᱵᱚᱱ ᱟᱸᱨᱩᱭᱟᱹ ᱱᱚᱝᱠᱟ ᱵᱩᱱ ᱚᱦᱚᱣ ᱠᱚ ᱠᱟᱱᱟ ᱦᱟᱸᱜ ᱟᱨᱠᱤ ᱚᱱᱠᱟ ᱦᱚᱸ ᱧᱮᱞ ᱟᱠᱟᱱᱟ ᱟᱫᱚᱢ ᱚᱠᱛᱚ ᱫᱚ ᱦᱟᱸᱜ ᱩᱱ ᱚᱠᱛᱚ ᱵᱩᱱ ᱦᱚᱦᱚ ᱠᱚᱣᱟ ᱡᱟᱦᱟᱸ ᱨᱮ ᱫᱚ ᱦᱟᱸᱜ ᱢᱚᱣᱟ ᱢᱟᱜ ᱢᱚᱬᱮ ᱵᱩᱱ ᱢᱟᱱᱟᱣᱟ ᱥᱮ ᱦᱟᱸᱜ ᱚᱠᱟ ᱚᱠᱛᱚ ᱦᱟᱸᱜ ᱩᱱ ᱚᱠᱛᱚ ᱧᱮᱞᱚᱜ ᱠᱟᱱᱟ ᱢᱟᱜ ᱢᱚᱬᱮ ᱦᱟᱸᱜ ᱩᱱ ᱚᱠᱛᱚ ᱵᱩᱱ ᱚᱦᱚ
ᱦᱳᱭ ᱛᱚ ᱚᱝᱠᱟ ᱜᱮ
ᱦᱩᱸ ᱟᱫᱚ ᱦᱟᱸᱜ ᱫᱚᱥᱟᱨ ᱫᱤᱱ ᱫᱚ ᱦᱩᱭᱩᱜ ᱠᱟᱱᱟ ᱟᱸ ᱵᱚᱸᱜᱟ ᱢᱟᱦᱟ ᱡᱟᱦᱟᱸ ᱫᱚ ᱦᱩᱭᱩᱜ ᱠᱟᱱᱟ ᱡᱟᱦᱮᱨ ᱨᱮᱵᱚᱱ ᱵᱚᱸᱜᱟᱭᱟ ᱟᱛᱩ ᱨᱤᱱ ᱡᱟᱦᱟᱸ ᱛᱤᱱᱟᱹᱜ ᱦᱮᱱᱟᱜ ᱜᱚᱜᱚ ᱛᱟᱹᱠᱚ ᱥᱮ ᱵᱤᱴᱤ ᱛᱟᱹᱠᱚ ᱩᱱ ᱦᱤᱞᱚᱜ ᱜᱚᱜᱚ ᱛᱟᱹᱠᱩ ᱫᱚ ᱩᱱᱠᱩ ᱫᱚ ᱱᱟᱭᱠᱤ ᱵᱟᱵᱟ ᱤᱫᱤᱭ ᱭᱟᱠᱚ ᱮᱱᱮᱡ ᱮᱱᱮᱡ ᱛᱮᱠ ᱤᱫᱤ ᱦᱚᱴᱚ ᱠᱟᱭᱟ ᱡᱟᱦᱮᱨ ᱚᱵᱽᱫᱤ ᱟᱫᱚ ᱦᱟᱸᱜ ᱱᱟᱭᱠᱤ ᱵᱟᱵᱟ ᱥᱟᱸ ᱥᱟᱯᱟᱵ ᱫᱚ ᱦᱩᱭᱩᱜ ᱠᱟᱱ ᱛᱟᱭᱟ ᱦᱟᱴᱟᱜ ᱥᱟᱶᱛᱮ ᱞᱚᱴᱟ ᱥᱟᱶᱛᱮ ᱠᱟᱹᱯᱤ ᱦᱟᱸᱜ ᱛᱟᱦᱮᱱ ᱛᱟᱭᱟ ᱟᱨ ᱟᱫᱚ ᱦᱟᱸᱜ ᱡᱚᱱᱚᱜ ᱦᱚᱸ ᱱᱤᱪ ᱪᱚᱭ ᱤᱭᱟᱹ ᱠᱟᱜ ᱜᱮᱭᱟᱭ ᱦᱟᱸᱜ ᱦᱮᱸ ᱤᱫᱤ ᱛᱚᱨᱟᱭᱟᱭ ᱤᱱᱟᱹ ᱛᱟᱭᱚᱢ ᱢᱤᱫᱴᱟᱝ ᱥᱟᱹᱜᱩᱱ ᱴᱷᱤᱞᱤ ᱢᱤᱫᱴᱟᱝ ᱟᱨ ᱢᱤᱫᱴᱟᱝ ᱧᱮᱞᱚᱜ ᱟᱭ ᱡᱮᱢᱚᱱ ᱞᱟᱹᱭ ᱜᱟᱱᱚᱜ-ᱟ ᱢᱤᱫᱴᱟᱝ ᱠᱚᱲᱟ ᱦᱚᱯᱚᱱ ᱡᱟᱦᱟᱸᱭ ᱫᱚ ᱰᱟᱺᱜᱩᱣᱟᱹ ᱠᱚᱲᱟ ᱟᱫᱚ ᱦᱟᱸᱜ ᱡᱮᱦᱤᱞᱚᱜ ᱤᱧ ᱞᱟᱹᱭ ᱠᱮᱜ-ᱟ ᱩᱢ ᱢᱟᱦᱟ ᱩᱢ ᱢᱟᱦᱟ ᱫᱚ ᱦᱟᱸᱜ ᱡᱟᱦᱟᱸ ᱫᱚ ᱥᱟᱹᱲᱤᱢ ᱠᱚ ᱫᱟᱵᱟ ᱡᱟᱦᱮᱨ ᱨᱮ ᱟᱫᱚ ᱱᱚᱣᱟ ᱫᱚ ᱦᱟᱸᱜ ᱰᱟᱺᱜᱩᱣᱟᱹ ᱠᱚᱲᱟ ᱜᱮᱠᱚ ᱫᱟᱵ ᱮᱫᱟ ᱦᱟᱸᱜ ᱟᱨᱠᱤ
ᱦᱳᱭ ᱛᱚ
ᱟᱫᱚ ᱱᱚᱝᱠᱟ ᱠᱩ ᱤᱫᱤ ᱩᱴᱩ ᱠᱟᱹᱫᱤᱭᱟ ᱟᱫᱚ ᱦᱟᱸᱜ ᱚᱸᱰᱮ ᱵᱚᱸᱜᱟ ᱵᱩᱨᱩ ᱦᱩᱭᱩᱜ-ᱟ ᱦᱮᱸ ᱟᱫᱚ ᱵᱟᱦᱟ ᱨᱮᱫᱚ ᱦᱟᱸᱜ ᱵᱟᱦᱟ ᱵᱚᱱ ᱵᱚᱸᱜᱟᱭᱟ ᱡᱮᱢᱚᱱ ᱥᱟᱨᱡᱚᱢ ᱵᱟᱦᱟ ᱜᱮ ᱞᱟᱹᱭ ᱞᱮᱠᱟᱛᱮ ᱢᱩᱬᱩᱫ ᱞᱮᱠᱟᱛᱮ ᱫᱚ ᱧᱮᱞᱚᱜ-ᱟ ᱟᱨ ᱥᱟᱨᱡᱚᱢ ᱵᱩᱴᱟᱹᱨᱮ ᱥᱟᱨᱡᱚᱢ ᱵᱟᱦᱟ ᱵᱚᱱ ᱵᱚᱸᱜᱟ ᱟᱠᱟᱜ-ᱟ ᱵᱚᱸᱜᱟ ᱵᱚᱸᱜᱟᱜ-ᱟ ᱱᱚᱣᱟ ᱜᱤᱵᱚᱱ ᱵᱚᱸᱜᱟ ᱟᱠᱚᱣᱟ ᱦᱟᱸᱜ ᱜᱩᱥ ᱟᱭ ᱠᱚᱫᱚ ᱤᱱᱟᱹ ᱞᱮᱠᱟᱛᱮ ᱟᱡ ᱵᱤᱨᱚᱠᱛᱚ ᱧᱮᱞᱚᱜ-ᱟ ᱦᱮᱸ ᱡᱚᱛᱚ ᱦᱚᱲ ᱠᱚ ᱦᱤᱡᱩᱜ-ᱟ ᱡᱟᱦᱮᱨ ᱛᱮ ᱜᱚᱜᱚ ᱛᱟᱹᱠᱩ ᱵᱤᱴᱤ ᱛᱟᱹᱠᱩ ᱫᱤᱫᱤ ᱛᱟᱹᱠᱩ ᱥᱟᱶᱛᱮ ᱵᱟᱵᱟ ᱛᱟᱹᱠᱩ ᱫᱟᱫᱟ ᱛᱟᱹᱠᱩ ᱵᱷᱟᱭ ᱛᱟᱹᱠᱩ ᱡᱚᱛᱚ ᱠᱚ ᱦᱟᱹᱡᱩᱜ-ᱟ ᱟᱨ ᱥᱩᱲᱟᱹ ᱡᱟᱦᱟᱸ ᱵᱚᱸᱜᱟ ᱯᱚᱨᱥᱟᱫᱽ ᱞᱮᱠᱟᱛᱮ ᱥᱩᱲᱟᱹ ᱠᱚ ᱡᱚᱢᱟ ᱡᱚᱢ ᱛᱟᱭᱚᱢ ᱚᱱᱟ ᱡᱟᱦᱮᱨ ᱨᱮᱠᱚ ᱡᱚᱦᱟᱨᱟ ᱛᱟᱨᱛᱮ ᱱᱟᱭᱠᱤ ᱮᱜ ᱵᱟᱦᱟᱭ ᱮᱢ ᱪᱟᱞ ᱟᱠᱚᱣᱟᱭ ᱛᱟᱨᱯᱚᱨ ᱞᱩᱛᱩᱨ ᱨᱮᱠᱚ ᱨᱮᱵᱮᱫ ᱡᱚᱝ-ᱟ ᱟᱨ ᱠᱩ ᱮᱱᱮᱡ-ᱟ ᱟᱨᱠᱤ ᱦᱟᱸᱜ ᱚᱸᱰᱮ ᱵᱟᱦᱟ ᱠᱩ ᱮᱱᱮᱡ-ᱟ ᱤᱱᱟᱹ ᱛᱟᱭᱚᱢ ᱦᱟᱸᱜ ᱡᱚᱠᱷᱚᱱ ᱦᱟᱸᱜ ᱦᱩᱭᱮᱱ ᱥᱟᱹᱛ ᱮᱱ ᱜᱮ ᱡᱚᱛᱚ ᱦᱚᱲ ᱠᱚ ᱡᱚᱢ ᱯᱩᱨᱟᱹᱣ ᱠᱮᱫ ᱜᱮ ᱮᱱᱮᱡ ᱠᱩ ᱦᱩᱭᱮᱱ ᱜᱮ ᱟᱫᱚ ᱮᱱᱮᱡ ᱮᱱᱮᱡ ᱛᱮᱠᱚ ᱤᱫᱤᱭᱟ ᱢᱩᱪᱟᱹᱫ ᱠᱩᱞᱦᱤ ᱠᱷᱚᱱᱟᱜ ᱠᱚ ᱡᱤᱫᱟᱝ ᱠᱩᱞᱤ ᱥᱮᱫ ᱠᱩ ᱨᱟᱠᱟᱵ ᱤᱫᱤᱭᱮᱭᱟ ᱟᱨᱠᱤ ᱦᱟᱸᱜ ᱟᱫᱚ ᱦᱟᱸᱜ ᱟᱯᱮ ᱥᱮᱫ ᱜ ᱱᱚᱝᱠᱟ ᱦᱩᱭᱩᱜ ᱟᱥᱮ ᱵᱟᱝᱼᱟ?
ᱦᱳᱭᱛᱳ ᱟᱞᱮ ᱥᱮ ᱟᱢ ᱦᱚᱸ ᱡᱟᱦᱟᱸ ᱞᱮᱠᱟᱢ ᱞᱟᱹᱭ ᱠᱮᱫᱟ᱾ᱦᱮᱸ ᱥᱮ ᱚᱱᱠᱟ ᱜᱮ ᱦᱩᱭᱩᱜᱼᱟ ᱟᱫᱚ ᱱᱟᱣᱟ ᱜᱟᱨ ᱨᱮ ᱫᱚ ᱵᱟᱹᱧ ᱢᱮᱱᱫᱟ ᱦᱮᱸᱥᱮ ᱪᱮᱫᱟᱜ ᱥᱮ ᱟᱯᱮ ᱥᱮᱫ ᱡᱟᱦᱟᱸ ᱞᱮᱠᱟ ᱵᱟᱦᱟ ᱵᱚᱸᱜᱟ ᱦᱩᱭᱩᱜ-ᱟ ᱦᱮᱸ ᱥᱮ ᱟᱨ ᱟᱞᱮᱥᱮᱫ ᱦᱚᱸ ᱚᱱᱠᱟ ᱜᱮ ᱦᱩᱭᱩᱜ-ᱟ ᱟᱨ ᱛᱟᱦᱚᱞᱤᱧ ᱢᱮᱱᱮᱫ ᱛᱟᱦᱮᱱᱟ ᱟᱯᱮ ᱥᱮᱫ ᱫᱚ ᱛᱟᱦᱚᱞᱮ ᱢᱟᱜ ᱢᱚᱬᱮ ᱠᱚᱫᱚ ᱦᱩᱭᱩᱜᱼᱟ ᱥᱮ ᱵᱟᱝ?
ᱦᱳᱭ ᱟᱨᱠᱤ ᱢᱟᱜ ᱢᱚᱬᱮ ᱦᱚᱸ ᱦᱩᱭᱩᱜ ᱜᱮᱭᱟ ᱟᱫᱚ ᱢᱟᱜ ᱢᱚᱬᱮ ᱢᱟᱦᱟᱜ ᱱᱚᱝᱠᱟ ᱡᱟ ᱥᱮᱨᱢᱟ ᱞᱮᱠᱟ ᱫᱚ ᱵᱟᱝ ᱦᱩᱭᱩᱜ-ᱟ ᱚᱱᱟ ᱫᱚ ᱦᱟᱸᱜ ᱡᱟᱦᱟᱱᱟᱜ ᱵᱚᱱ ᱢᱮᱱ ᱢᱮᱱᱠᱷᱟᱱ ᱢᱮᱱ ᱠᱟᱜ ᱠᱷᱟᱱᱡ ᱫᱚ ᱦᱟᱸᱜ ᱱᱚᱝᱠᱟ ᱜᱮ ᱦᱟᱸᱜ ᱛᱤᱱᱟᱹᱜ ᱵᱚᱪᱷᱚᱨ ᱯᱟᱸᱪ ᱵᱚᱪᱷᱚᱨ ᱥᱮ ᱱᱚᱝᱠᱟ ᱛᱤᱱᱟᱹᱜ ᱵᱚᱪᱷᱚᱨ ᱯᱚᱨ ᱯᱚᱨ ᱦᱟᱸᱜ ᱢᱟᱜ ᱢᱚᱬᱮ ᱫᱚ ᱱᱚᱝᱠᱟ ᱢᱟᱱᱟᱣᱮᱫ-ᱟ ᱵᱩᱱ ᱟᱫᱚ ᱠᱟ ᱞᱮᱠᱟᱛᱮ ᱦᱟᱸᱜ ᱡᱮᱢᱚᱱᱤᱧ ᱞᱟᱹᱭ ᱠᱮᱫ-ᱟ ᱟᱫᱚ ᱦᱟᱸᱜ ᱯᱨᱚᱛᱤᱴᱤ ᱚᱲᱟᱜ ᱨᱮᱦᱟᱸᱜ ᱱᱟᱭᱠᱮ ᱵᱟᱵᱟ ᱫᱚᱠᱚ ᱟᱹᱨᱩᱵ ᱮᱭᱟ ᱟᱸ ᱟᱨᱠᱤ ᱡᱟᱸᱜᱟ ᱠᱚ ᱟᱹᱨᱩᱵ ᱵᱟᱲᱟᱭᱟ ᱛᱟᱯᱚᱨ ᱚᱱᱟ ᱟᱹᱨᱩᱵ ᱠᱟᱛᱮᱫ ᱦᱟᱸ ᱞᱚᱴᱟ ᱨᱮᱱᱟᱜ ᱫᱟᱜ ᱫᱚ ᱦᱟᱸ ᱚᱱᱟ ᱨᱮᱠᱚ ᱫᱩᱞᱟᱜᱼᱟ ᱟᱨᱠᱤ ᱦᱮᱸ ᱡᱮᱢᱚᱱ ᱞᱟᱹᱭ ᱜᱟᱱᱚᱜᱼᱟ, ᱚᱱᱟ ᱵᱟᱦᱟ ᱨᱮᱦᱟᱸᱜ ᱦᱟᱴᱟᱜ ᱵᱟᱦᱟ ᱨᱮ ᱦᱟᱸᱜ ᱠᱚ ᱫᱩᱞᱟᱜᱼᱟ ᱠᱤᱪᱷᱩ ᱫᱚ ᱟ ᱡᱚᱛᱚ ᱵᱚᱦᱚᱜ ᱨᱮ ᱱᱟᱭᱠᱮ ᱵᱟᱵᱟ ᱫᱚ ᱩᱱᱤ ᱡᱟᱦᱟᱸᱭ ᱟᱹᱨᱩᱵᱮ ᱠᱟᱱᱟᱭ ᱩᱱᱤ ᱦᱟᱸᱜ ᱵᱚᱦᱚᱜ ᱨᱮ ᱠᱟᱹᱴᱤᱡ ᱫᱩᱞ ᱟᱫᱮ ᱜᱮ ᱦᱟᱸ ᱟᱨᱠᱤ ᱟᱫᱚ ᱦᱟᱸᱜ ᱱᱚᱝᱠᱟ ᱛᱟᱞᱟ ᱱᱚᱝᱠᱟ ᱞᱮᱠᱟ ᱛᱮᱜᱮ ᱦᱟᱸᱜ ᱯᱚᱛᱤᱴᱤ ᱚᱲᱟᱜ ᱪᱷᱟᱴᱠᱟ ᱫᱩᱣᱟᱹᱨ ᱨᱮ ᱱᱚᱝᱠᱟ ᱠᱚ ᱟᱹᱨᱩᱵ ᱤᱫᱤᱭᱭᱟ ᱟᱨ ᱦᱟᱸᱜ ᱚᱱᱠᱟ ᱞᱮᱠᱟᱛᱮ ᱧᱮᱞᱚᱜᱼᱟ᱾ ᱟᱨ ᱫᱚᱥᱟᱨ ᱫᱤᱱ ᱫᱚ ᱦᱟᱸᱜ ᱧᱮᱞᱚᱜ ᱠᱟᱱᱟ ᱫᱚᱥᱟᱨ ᱫᱤᱱ ᱫᱚ ᱧᱮᱞᱚᱜ ᱠᱟᱱᱟ ᱡᱟᱦᱟᱸᱭ ᱫᱚ ᱟᱛᱩ ᱥᱟᱹᱜᱟᱹᱭ ᱡᱟᱦᱟᱸᱭ ᱫᱚ ᱜᱚᱲᱚᱢᱤᱭᱟᱹ ᱥᱟᱹᱜᱟᱹᱭ ᱚᱱᱠᱟ ᱧᱮᱞᱚᱜ ᱟᱨ ᱥᱟᱶᱛᱮ ᱱᱚᱝᱠᱟ ᱞᱟᱸᱫᱟ ᱜᱟᱱᱚᱜᱼᱟ᱾ ᱡᱟᱦᱟᱸ ᱫᱚ ᱵᱟᱦᱩ ᱥᱟᱶ ᱱᱚᱝᱠᱟ ᱦᱟᱸᱜ ᱟᱸ ᱫᱟᱜ ᱨᱮᱱᱟᱜ ᱠᱷᱮᱞᱳᱰ ᱦᱩᱭᱩᱜ ᱜᱮᱭᱟ ᱦᱟᱸ ᱦᱮᱸ ᱟᱫᱚ ᱱᱚᱝᱠᱟ ᱧᱮᱞᱚᱜ ᱛᱟᱦᱮᱱ ᱜᱮᱭᱟ ᱱᱚᱝᱠᱟ ᱠᱟᱛᱮᱜ ᱵᱟᱦᱟ ᱫᱚ ᱵᱚᱱ ᱟᱢ ᱢᱟᱱᱟᱣ ᱜᱮᱭᱟ ᱟᱨ ᱯᱮ ᱢᱟᱦᱟ ᱟᱫᱚ ᱦᱟᱸᱜ ᱠᱟᱹᱴᱤᱡ ᱟᱢᱜᱮ ᱞᱟᱹᱭ ᱥᱚᱫᱚᱨ ᱛᱟᱞᱟᱝ ᱢᱮ ᱠᱟᱹᱴᱤᱡ ᱠᱟᱹᱴᱤᱡ ᱢᱟᱪᱷᱟᱛᱮ ᱵᱟᱦᱟ ᱵᱟᱦᱟ ᱧᱩᱛᱩᱢ ᱛᱮᱜᱮ
ᱟᱫᱚ ᱵᱟᱦᱟ ᱧᱩᱛᱩᱢ ᱛᱮᱫᱚ ᱟᱢ ᱞᱟᱹᱭ ᱠᱮᱫᱟ ᱡᱟᱦᱟᱸ ᱠᱚ ᱟᱞᱮ ᱦᱚᱸ ᱚᱱᱠᱟᱜ ᱜᱮ ᱡᱟᱦᱟᱸ ᱫᱚ ᱟᱞᱮ ᱥᱮ ᱞᱮ ᱦᱚᱸ ᱚᱱᱟ ᱯᱮ ᱢᱟᱦᱟ ᱜᱮ ᱦᱮᱸ ᱥᱮ ᱩᱢ ᱢᱟᱦᱟ, ᱥᱟᱹᱨᱫᱤ ᱢᱟᱦᱟ ᱟᱨ ᱡᱟᱛ ᱵᱟᱥᱠᱮ ᱢᱟᱦᱟ ᱦᱮᱸᱥᱮ ᱠᱮ ᱟᱫᱚ ᱩᱢ ᱢᱟᱦᱟ ᱨᱮᱫᱚ ᱚᱱᱚ ᱚᱝᱠᱟ ᱡᱟᱦᱟᱸ ᱫᱚ ᱟᱨ ᱥᱟᱹᱲᱤᱢ ᱠᱚ ᱫᱟᱵ ᱦᱚᱴ ᱠᱟᱜᱼᱟ᱾ ᱵᱮᱲᱟ ᱵᱮᱲᱤ ᱨᱮ ᱦᱮᱸᱥᱮ ᱟᱨ ᱚᱱᱟ ᱫᱚ ᱰᱟᱺᱜᱩᱭᱟᱹ ᱠᱚᱲᱟ ᱠᱚᱲᱟ ᱜᱤᱫᱽᱨᱟᱹ ᱜᱮ ᱚᱸᱰᱮ ᱫᱚᱠᱚ ᱞᱟᱜᱟᱜᱼᱟ᱾ ᱦᱮᱸ ᱥᱮ ᱥᱟᱹᱲᱤᱢ ᱫᱟᱯ ᱨᱮᱫᱚ ᱟᱨ ᱚᱱᱟ ᱧᱤᱫᱟᱹ ᱵᱮᱲᱟ ᱫᱚ ᱚᱸᱰᱮ ᱱᱟᱭᱠᱮᱭᱟᱜ ᱨᱟᱪᱟᱨᱮ ᱦᱮᱸᱥᱮ ᱡᱟᱦᱟᱸ ᱨᱮᱠᱚ ᱵᱚᱸᱜᱟ ᱵᱩᱨᱩᱭᱟᱜᱼᱟ ᱚᱸᱰᱮ ᱜᱮ ᱦᱮᱸ ᱡᱟᱣᱨᱟᱜ ᱟᱠᱚ ᱥᱟᱱᱟᱢ ᱠᱩᱲᱤ ᱦᱚᱯᱚᱱ ᱦᱚᱸᱠᱚ ᱡᱟᱣᱨᱟᱼᱟ ᱠᱚᱲᱟ ᱦᱚᱯᱚᱱ ᱦᱚᱸ ᱟᱨ ᱚᱸᱰᱮ ᱠᱚ ᱵᱚᱸᱜᱟ ᱵᱩᱨᱩᱭᱟ ᱵᱚᱸᱜᱟ ᱵᱩᱨᱩ ᱠᱟ- ᱱᱟᱥᱮ ᱱᱟᱜ ᱮᱱᱮᱡ ᱥᱮᱨᱮᱧ ᱦᱩᱭᱩᱜᱼᱟ ᱦᱮᱸ ᱩᱱ ᱦᱤᱞᱳᱜ ᱫᱚ ᱟᱨ ᱫᱚᱥᱟᱨ ᱦᱤᱞᱳᱜ ᱡᱟᱦᱟᱸ ᱥᱟᱹᱨᱫᱤ ᱢᱟᱦᱟ ᱟᱸ ᱩᱱ ᱦᱤᱞᱳᱜ ᱫᱚ ᱥᱮᱛᱟᱜ ᱨᱮ ᱢᱟᱱᱮ ᱛᱩᱯᱩ ᱵᱟᱲᱟ ᱠᱟᱛᱮᱜ ᱦᱮᱸ ᱟᱫᱚ ᱛᱚᱠᱷᱚᱱ ᱱᱟᱭᱠᱮ ᱱᱟᱭᱠᱮ ᱡᱟᱦᱮᱨ ᱛᱮᱠᱚ ᱤᱫᱤᱭᱮᱭᱟ ᱟᱨ ᱚᱸᱰᱮ ᱦᱚᱸ ᱮᱱᱮᱡ ᱥᱮᱨᱮᱧ ᱠᱚ ᱦᱩᱭᱩᱜᱼᱟ ᱟᱨ ᱢᱮᱨᱚᱢ ᱢᱟᱜ ᱠᱚ ᱦᱩᱭᱩᱜᱼᱟ ᱦᱮᱸ ᱥᱮ ᱟᱫᱚ ᱚᱱᱟ ᱯᱚᱨᱮ ᱟᱨᱦᱚᱸ ᱟᱹᱭᱩᱵ ᱵᱮᱲᱟ ᱟᱹᱭᱩᱵ ᱵᱮᱲᱟ ᱚᱱᱠᱟ ᱜᱮ ᱱᱟᱭᱠᱮ ᱟᱹᱜᱩ ᱪᱟᱞᱟᱣ ᱦᱩᱭᱩᱜᱼᱟ᱾ ᱟᱨ ᱛᱟᱦᱚᱞᱮ ᱱᱟᱭᱠᱮ ᱟᱹᱜᱩ ᱟᱹᱜᱩ ᱛᱮ ᱚᱱᱮ ᱡᱟᱦᱟᱸ ᱫᱚ ᱦᱚᱨ ᱦᱚᱨ ᱛᱮ ᱦᱮᱸᱥᱮ ᱟᱫᱚ ᱚᱱᱮ ᱡᱟᱸᱜᱟ ᱟᱹᱨᱩᱵ ᱠᱚ ᱵᱟᱦᱟ ᱟᱛᱟᱝ ᱠᱚ ᱱᱚᱭᱟᱫᱚ ᱚᱱᱠᱟ, ᱚᱱᱠᱟ ᱛᱮᱜᱮ ᱦᱮᱡ ᱦᱮᱡ ᱛᱮ ᱟᱫᱚ ᱚᱲᱟᱜ ᱮ ᱥᱮᱴᱮᱨᱟ ᱟᱫᱚ ᱱᱟᱭᱠᱮᱭᱟᱜ ᱨᱟᱪᱟᱨᱮ ᱱᱟᱥᱮᱱᱟᱜ ᱟᱸ ᱧᱤᱫᱟᱹ ᱫᱷᱟᱹᱨᱤᱡ ᱞᱟᱜᱽᱲᱮ ᱠᱚ ᱮᱱᱮᱡ ᱦᱩᱭᱩᱜᱼᱟ ᱚᱱᱠᱟᱜ ᱜᱮ ᱟᱨ ᱵᱟᱥᱠᱮ ᱢᱟᱦᱟ ᱦᱤᱞᱳᱜ ᱛᱚ ᱟᱫᱚ ᱩᱱ ᱦᱤᱞᱳᱜ ᱫᱚ ᱚᱱᱟ ᱫᱟᱜ ᱫᱩᱞ ᱠᱚ ᱦᱮᱸ ᱥᱮ ᱡᱟᱦᱟᱸᱭ ᱫᱚ ᱥᱟᱹᱜᱟᱹᱭ ᱨᱮ ᱡᱟᱦᱟᱸᱭ ᱫᱚ ᱜᱟᱱᱚᱜ ᱛᱟᱢᱟ ᱜᱚᱲᱚᱢ ᱥᱟᱹᱜᱟᱹᱭ ᱟᱨ ᱱᱚᱝᱠᱟ ᱱᱟᱜ ᱜᱮ ᱦᱮᱸᱥᱮ ᱱᱚᱝᱠᱟᱜᱮ ᱟᱨᱠᱤ ᱟᱞᱮ ᱥᱮᱫ ᱫᱚ
ᱵᱮᱥ ᱵᱷᱟᱹᱜᱤ ᱜᱮ ᱟᱫᱚ ᱦᱟᱸᱜ ᱡᱟᱜᱮ ᱦᱟᱸᱜ ᱟᱭᱢᱟ ᱜᱮ ᱢᱤᱞ ᱢᱮᱱᱟᱜᱼᱟ᱾ ᱟᱪᱷᱟ ᱚᱱᱠᱟ ᱞᱮᱠᱟᱛᱮ ᱦᱟᱸᱜ ᱟᱵᱚ ᱥᱚᱢᱟᱡᱽ ᱡᱟᱦᱟᱸ ᱡᱮᱢᱚᱱ ᱞᱟᱹᱭ ᱞᱮᱠᱷᱟᱱ ᱦᱟᱸ ᱦᱟᱺᱰᱤ ᱢᱤᱫᱴᱟᱝ ᱟᱹᱰᱤ ᱪᱚᱞ ᱟᱱᱟ ᱡᱟᱦᱟᱸ ᱫᱚ ᱡᱟᱱᱟᱢ ᱠᱷᱚᱱ ᱜᱩᱡᱩᱜ ᱦᱟᱹᱵᱤᱡ ᱫᱤᱜᱟᱱᱟᱜ ᱵᱚᱸᱜᱟ ᱵᱩᱨᱩ ᱨᱮᱜᱮ ᱵᱟᱯᱞᱟ ᱵᱤᱦᱟᱹ ᱥᱟᱶᱛᱮ ᱜᱩᱡᱩᱜ ᱜᱩᱨᱩ ᱱᱚᱝᱠᱟ ᱦᱚᱸ ᱟᱸ ᱯᱚᱨᱚᱵᱽ ᱯᱟᱹᱞᱤᱭᱟᱜ ᱥᱚᱨᱦᱟᱭ ᱵᱟᱦᱟ ᱮᱢᱟᱱ ᱠᱚᱨᱮ ᱦᱟᱸᱜ ᱡᱚᱛᱚ ᱨᱮᱜᱮ ᱦᱟᱸᱜ ᱦᱟᱺᱰᱤ ᱫᱚᱵᱚᱱ ᱫᱚᱦᱚᱭ ᱜᱮᱭᱟ ᱟᱫᱚ ᱦᱟᱸᱜ ᱟᱨ ᱞᱟᱹᱭ ᱫᱟᱲᱮᱭᱟᱜᱼᱟᱢ ᱟᱫᱚ ᱦᱟᱺᱰᱤ ᱪᱤᱠᱟᱹ ᱠᱚ ᱵᱚᱱ ᱵᱮᱱᱟᱣ ᱮᱫᱟ ᱟᱨᱠᱤ
ᱦᱟᱺᱰᱤ
ᱦᱮᱸ
ᱦᱟᱺᱰᱤ ᱫᱚ ᱵᱮᱱᱟᱣ ᱫᱚ ᱵᱚᱸᱜᱟ ᱵᱩᱨᱩ ᱨᱮ ᱫᱚ ᱦᱮᱸ ᱥᱮ ᱵᱚᱸᱜᱟ ᱵᱩᱨᱩ ᱡᱚᱠᱷᱚᱱ ᱟᱨ ᱡᱟᱦᱟᱸᱟᱱᱟᱜ ᱜᱮ ᱥᱟᱠᱨᱟᱛ ᱛᱟᱢ ᱦᱮᱸᱥᱮ ᱥᱚᱨᱦᱟᱭ ᱛᱟᱢ ᱟᱨ ᱵᱟᱦᱟ ᱠᱚᱨᱮᱜ ᱦᱚᱸ ᱢᱟᱜ ᱢᱚᱬᱮ ᱠᱚᱨᱮ ᱦᱚᱸ ᱦᱮᱸᱥᱮ ᱟᱫᱚ ᱦᱟᱺᱰᱤ ᱫᱚ ᱠᱟᱹᱢᱤ ᱨᱮᱫᱚ ᱞᱟᱜᱟᱜ ᱠᱟᱱᱟ ᱚᱱᱟᱛᱮ ᱦᱟᱺᱰᱤ ᱫᱚ ᱫᱚᱦᱚ ᱞᱟᱹᱠᱛᱤᱜ ᱠᱟᱱᱟ ᱦᱮᱸᱥᱮ ᱟᱨ ᱡᱟᱦᱟᱱᱟᱜ ᱨᱮᱜᱮ ᱵᱷᱟᱸᱰᱟᱱ ᱛᱟᱢ ᱦᱮᱸᱥᱮ ᱵᱟᱯᱞᱟ ᱛᱟᱢ ᱟᱨ ᱡᱷᱚᱛᱚ ᱨᱮᱜᱮ ᱦᱟᱺᱰᱤ ᱫᱚ ᱠᱟᱹᱢᱤ ᱨᱮᱫᱚ ᱞᱟᱜᱟᱜ ᱛᱟᱵᱚᱱᱟ ᱦᱮᱸᱥᱮ ᱪᱮᱫ ᱮᱢ ᱞᱟᱹᱭᱟ
ᱦᱳᱭ ᱦᱳᱭ ᱟᱫᱚ ᱦᱟᱸᱜ ᱟᱫᱚ ᱦᱟᱸᱜ ᱤᱭᱟᱹ ᱪᱤᱠᱟᱹ ᱠᱚ ᱵᱮᱱᱟᱣᱮᱫᱼᱟ ᱚᱱᱟ ᱠᱚᱫᱚᱢ ᱞᱟᱹᱭ ᱫᱟᱲᱮᱭᱟᱜᱼᱟ ᱪᱤᱠᱟᱹ ᱠᱚ ᱵᱮᱱᱟᱣ ᱛᱟᱦᱮᱱᱟ ᱦᱟᱺᱰᱤ ᱫᱚ
ᱵᱮᱱᱟᱣ ᱫᱚ ᱵᱮᱱᱟᱢ ᱢᱮ ᱛᱮᱫ ᱟᱸᱡᱚᱢ ᱠᱟᱫᱟᱹᱧ ᱡᱟᱦᱟᱸ ᱫᱚ ᱚᱻ ᱯᱳᱭᱞᱳ ᱨᱮᱫᱚ ᱡᱟᱦᱟᱸ ᱨᱟᱱᱩ ᱨᱟᱱ ᱦᱮᱸᱥᱮ ᱚᱱᱟ ᱫᱚ ᱵᱤᱨ ᱨᱮ ᱧᱟᱢᱚᱜᱼᱟ ᱟᱫᱚ ᱵᱤᱨ ᱠᱷᱚᱱ ᱡᱟᱦᱟᱸᱭ ᱫᱚᱠᱚ ᱚᱠᱚᱭ ᱠᱚᱫᱚ ᱠᱚ ᱵᱟᱲᱟᱭᱟ ᱚᱠᱚᱭ ᱠᱚᱫᱚ ᱥᱮᱬᱟ ᱟᱠᱟᱫᱟ ᱡᱮ ᱱᱚᱣᱟ ᱨᱮᱦᱮᱫ ᱠᱚᱛᱮ ᱜᱮ ᱦᱮᱸᱥᱮ ᱚᱱᱟ ᱨᱟᱱᱩ ᱫᱚ ᱵᱮᱱᱟᱣ ᱜᱟᱱᱚᱜᱼᱟ ᱟᱫᱚ ᱚᱱᱟ ᱟᱹᱜᱩᱭ ᱛᱟᱠᱚ ᱡᱟᱦᱟᱸᱭ ᱫᱚᱠᱚ ᱚᱱᱟ ᱟᱹᱜᱩ ᱠᱮᱫ ᱛᱟᱠᱚ ᱚᱲᱟᱜ ᱨᱮᱠᱚ ᱨᱤᱫ ᱜᱩᱸᱰᱟᱹ ᱠᱮᱫᱟ ᱦᱮᱸᱥᱮ᱾ ᱟᱨ ᱢᱚᱸᱡᱽ ᱠᱚᱡ ᱠᱚ ᱨᱤᱫ ᱜᱩᱸᱰᱟᱹ ᱠᱮᱫ ᱛᱮ ᱟᱫᱚ ᱚ ᱻᱱᱟ ᱫᱚ ᱨᱟᱱᱩ ᱫᱚᱠᱚ ᱪᱟᱯᱟᱫᱟ ᱟᱫᱚ ᱤᱧ ᱚᱱᱠᱟᱧ ᱟᱸᱡᱚᱢ ᱠᱟᱫᱟ ᱟᱨᱠᱤ ᱧᱮᱞ ᱫᱚ ᱵᱟᱹᱧ ᱧᱮᱞ ᱟᱠᱟᱫᱟ ᱡᱮ ᱪᱮᱫ ᱞᱮᱠᱟ ᱠᱚ ᱪᱟᱯᱟᱫᱟ᱾ ᱢᱮᱱᱠᱷᱟᱱ ᱟᱫᱚᱻ ᱧᱮᱞ ᱠᱟᱜ ᱠᱚ ᱢᱟᱱᱮ ᱟᱸᱡᱚᱢ ᱠᱤᱫᱟᱹᱧ ᱡᱮ ᱪᱟᱯᱟᱫᱚ ᱠᱚ ᱨᱟᱱᱩ ᱨᱟᱱ ᱫᱚ ᱟᱫᱚ ᱚᱱᱠᱟ ᱡᱟᱹᱯᱩᱫ ᱠᱟᱛᱮᱫ ᱜᱮ ᱥᱮᱛᱟᱜ ᱚᱱᱠᱟ ᱜᱮᱠᱚ ᱵᱮᱱᱟᱣᱟ ᱟᱫᱚ ᱪᱮᱫ ᱠᱚᱠᱚ ᱢᱮᱥᱟᱣᱟᱜᱼᱟ ᱪᱮᱫ ᱵᱟᱝ ᱱᱚᱣᱟ ᱫᱚ ᱵᱟᱹᱧ ᱞᱟᱹᱭ ᱫᱟᱲᱮᱭᱟᱜ ᱠᱟᱱᱟ ᱛᱟᱦᱚᱞᱮ ᱟᱢᱜᱮ ᱛᱟᱦᱚᱞᱮ ᱡᱩᱫᱤᱢ ᱵᱟᱲᱟᱭ ᱠᱷᱟᱱ ᱱᱟᱥᱮᱱᱟᱜ ᱞᱟᱹᱭ ᱢᱮ
ᱟᱪᱪᱷᱟ ᱦᱳᱭᱧ ᱟᱫᱚ ᱡᱮᱢᱮᱢ ᱞᱟᱹᱭ ᱠᱮᱫᱮᱜᱼᱟ ᱡᱟᱦᱟᱸᱭ ᱠᱚᱠᱚ ᱮᱠᱥᱯᱟᱨᱴ ᱢᱮᱱᱟᱜ ᱠᱚᱣᱟ ᱦᱟᱸᱜ ᱚᱠᱟᱴᱟᱜ ᱨᱮᱦᱮᱫ ᱛᱮ ᱨᱟᱱᱩ ᱫᱚ ᱵᱮᱱᱟᱜᱼᱟ ᱟᱫᱚ ᱦᱟᱸᱜ ᱚᱱᱟ ᱫᱚ ᱦᱟᱜᱠᱩ ᱠᱚ ᱵᱮᱱᱟᱣ ᱜᱮᱭᱟ ᱟᱫᱚ ᱦᱟᱺᱰᱤ ᱨᱮᱱᱟᱜ ᱠᱟᱛᱷᱟ ᱟᱞᱟᱝ ᱟᱫᱚ ᱦᱟᱺᱰᱤ ᱫᱚ ᱦᱟᱸᱜ ᱢᱟᱲᱟᱝ ᱛᱮ ᱡᱟᱦᱟᱸ ᱴᱩᱠᱩᱡ ᱠᱟᱱᱟ ᱦᱟᱸᱜ ᱚᱱᱟ ᱴᱩᱠᱩᱡ ᱫᱚ ᱥᱟᱯᱷᱟ ᱥᱩᱛᱨᱚ ᱛᱟᱦᱮᱱᱟ ᱟᱨᱠᱤ ᱤᱱᱟᱹ ᱛᱟᱭᱚᱢ ᱠᱟᱹᱴᱤᱡ ᱵᱚᱱ ᱪᱩᱞᱦᱟᱹ ᱨᱮᱵᱚᱱ ᱱᱚᱝᱠᱟ ᱵᱚᱱᱤᱭᱟᱹ ᱦᱚᱪᱚᱭᱟ ᱞᱟᱜᱟᱣ ᱦᱚᱪᱚᱭᱟᱵᱚᱱ ᱤᱱᱟᱹ ᱛᱟᱭᱚᱢ ᱦᱟᱸᱜ ᱞᱟᱹᱭ ᱜᱟᱱᱚᱜᱼᱟ ᱡᱟᱦᱟᱸ ᱪᱟᱣᱞᱮ ᱠᱟᱱᱟ ᱦᱟᱺᱰᱤ ᱪᱟᱣᱞᱮ ᱟᱫᱚ ᱚᱱᱟ ᱪᱟᱣᱞᱮ ᱫᱚ ᱦᱟᱸᱜ ᱠᱟᱹᱴᱤᱡ ᱫᱟᱜ ᱮᱢ ᱠᱟᱛᱮᱮᱫ ᱦᱟᱸᱜ ᱠᱟᱹᱴᱤᱡ ᱵᱚᱱ ᱪᱚᱸᱫᱟ ᱠᱟᱜᱼᱟ ᱪᱚᱸᱫᱟ ᱦᱩᱭ ᱟᱠᱟᱱ ᱥᱮ ᱟᱫᱚᱚᱢ ᱵᱩᱡᱽ ᱫᱟᱲᱮᱭᱟᱜ ᱵᱚᱱᱟᱟᱸᱜ ᱥᱟᱰᱮ ᱨᱮᱜᱮ ᱦᱟᱸᱜ ᱡᱮ ᱢᱟᱱᱮ ᱤᱥᱤᱱ ᱠᱟᱱᱟ ᱫᱟᱠᱟ ᱫᱚ ᱟᱨᱠᱤ ᱦᱟᱸᱜ ᱟᱫᱚ ᱚᱱᱟ ᱦᱟᱸᱜ ᱵᱚᱱ ᱟᱬᱜᱚ ᱟᱹᱜᱩᱭᱟ ᱟᱹᱜᱩ ᱠᱟᱛᱮᱮᱫ ᱚᱱᱠᱟᱱᱟᱜ ᱨᱮ ᱵᱚᱱᱩᱜᱼᱟ ᱫᱚᱦᱚᱭᱟ ᱡᱟᱦᱟᱸ ᱫᱚ ᱡᱮᱢᱚᱱ ᱚᱱᱠᱟ ᱨᱮᱵᱚᱱ ᱫᱚᱦᱚ ᱵᱟᱲᱟᱭᱟ ᱵᱟᱲᱟᱭ ᱜᱮᱭᱟᱢ ᱛᱤᱠᱱᱟᱜ ᱨᱮᱵᱚᱱ ᱩᱵ ᱠᱟᱜᱼᱟ ᱟᱨᱠᱤ ᱡᱮᱢᱚᱱ ᱯᱟᱹᱴᱭ ᱟᱨ ᱠᱚᱨᱮᱦᱟᱸᱜ ᱯᱟᱹᱴᱭᱟᱹ ᱠᱚᱨᱮ ᱵᱟᱹᱱᱩᱜ ᱛᱟᱦᱮᱸᱫ ᱟᱫᱚ ᱯᱟᱹᱴᱭᱟᱹ ᱨᱮ ᱩᱵ ᱠᱟᱛᱮᱜ ᱦᱟᱸᱜ ᱡᱟᱦᱟᱸ ᱜᱮᱵᱚᱱ ᱜᱩᱰᱟᱹᱣ ᱟᱠᱟᱜ ᱡᱟᱦᱟᱸ ᱨᱟᱱᱩ ᱫᱚ ᱚᱱᱟ ᱪᱮᱛᱟᱱ ᱠᱷᱚᱱ ᱵᱚᱱ ᱞᱟᱜᱟ ᱞᱚᱼᱟ ᱢᱮ ᱞᱟᱜᱟᱣ ᱛᱟᱭᱚᱢ ᱦᱟᱸᱜ ᱟᱨᱦᱚᱸ ᱵᱚᱱ ᱢᱮᱥᱟᱣᱟᱜᱼᱟ ᱪᱷᱟ ᱴᱤᱠ ᱠᱟ ᱵᱚᱱ ᱥᱤᱯᱤ ᱢᱮᱥᱟ ᱠᱮᱫ ᱜᱮ ᱤᱱᱟᱹ ᱛᱟᱭᱚᱢ ᱟᱨᱦᱚᱸ ᱴᱩᱠᱩᱡ ᱨᱮᱵᱚᱱ ᱥᱟᱡᱟᱣᱟ ᱴᱩᱠᱩᱡ ᱨᱮ ᱥᱟᱡᱟᱣ ᱠᱟᱛᱮ ᱟᱫᱚ ᱚᱱᱟ ᱫᱚ ᱦᱟᱸᱜ ᱪᱤᱠᱟᱭᱟᱵᱚᱱ ᱡᱚᱛᱚᱜ ᱜᱮ ᱢᱤᱥ ᱠᱟᱱᱟ ᱥᱮ ᱚᱱᱟ ᱤᱭᱟᱹ ᱫᱚ ᱨᱟᱱᱩ ᱫᱚ ᱟᱫᱚ ᱠᱟᱹᱴᱤᱡ ᱵᱚᱱ ᱫᱟᱜ ᱟᱜᱼᱟ ᱟᱨᱠᱤ ᱫᱟᱜ ᱟᱜ ᱦᱩᱭᱮᱱ ᱠᱷᱟᱱ ᱠᱟᱹᱴᱤᱡ ᱪᱟᱞᱟᱝ, ᱟᱫᱚ ᱦᱟᱸᱜ ᱱᱚᱣᱟ ᱫᱚ ᱦᱟᱸᱜ ᱢᱚᱬᱮ ᱢᱟᱦᱟ ᱥᱮ ᱮᱭᱟᱭ ᱢᱟᱦᱟ ᱞᱮᱠᱟ ᱫᱚ ᱦᱟᱸᱜ ᱵᱚᱱ ᱫᱚᱦᱚ ᱠᱟᱜᱼᱟ ᱡᱟᱦᱟᱱᱟᱜ ᱛᱮ ᱛᱮᱱ ᱠᱟᱛᱮᱫ ᱡᱮᱢᱚᱱ ᱥᱟᱨᱡᱚᱢ ᱥᱟᱠᱟᱢ ᱛᱮ ᱟᱨ ᱵᱟᱝᱠᱷᱟᱱ ᱚᱱᱠᱟᱱᱟᱜ ᱛᱮᱜᱮ ᱡᱟᱦᱟᱸ ᱫᱚ ᱴᱩᱠᱩᱡ ᱫᱚ ᱮᱥᱮᱫ ᱠᱚᱜ-ᱢᱟ ᱡᱟ ᱟᱨ ᱱᱚᱝᱠᱟ ᱠᱟᱛᱮ ᱛ ᱜᱮ ᱦᱟᱸᱜ ᱵᱮᱱᱟᱜ ᱠᱟᱱᱟ ᱦᱟᱸᱜ ᱟᱨ ᱱᱚᱣᱟ ᱜᱮ ᱦᱟᱸᱜ ᱱᱟᱱᱟ ᱦᱩᱱᱟᱹᱨ ᱠᱟᱹᱢᱤ ᱨᱮᱵᱚᱱ ᱵᱮᱵᱚᱦᱟᱨᱮᱫᱼᱟ ᱟᱨᱠᱤ
ᱦᱩᱸ ᱚᱱᱠᱟᱜᱮ ᱡᱟᱦᱟ ᱞᱮᱠᱟᱢ ᱢᱮᱱᱠᱮᱫᱟ ᱤᱧᱦᱚᱸ ᱚᱱᱠᱟᱜᱤᱧ ᱵᱟᱲᱟᱭ ᱛᱟᱦᱮᱱᱟ ᱟᱨ ᱚᱲᱟᱜ ᱠᱚᱨᱮ ᱫᱚ ᱦᱟᱺᱰᱤ ᱠᱚᱫᱚ ᱫᱚᱦᱚ ᱵᱟᱲᱟ ᱦᱩᱭᱩᱜ ᱠᱟᱱᱟ ᱦᱮᱸᱥᱮ ᱟᱫᱚ ᱧᱮᱞ ᱵᱟᱲᱟ ᱠᱟᱹᱫᱟᱹᱧ ᱟᱫᱚ ᱤᱧᱫᱚ ᱵᱟᱹᱧ ᱫᱚᱦᱚ ᱵᱟᱲᱟ ᱠᱟᱫᱟ ᱢᱮᱱᱠᱷᱟᱱ ᱟᱫᱚ ᱧᱮᱞ ᱠᱤᱫᱟᱹᱧ ᱚᱲᱟᱜ ᱠᱚᱨᱮ ᱟᱭᱳ ᱠᱚ ᱦᱮᱸᱥᱟ ᱟᱭᱳ ᱛᱟᱨᱯᱚᱨ ᱵᱟᱹᱦᱩ ᱠᱚ ᱢᱮᱱᱟᱜ ᱠᱚᱣᱟ ᱟᱫᱚ ᱚᱱᱠᱟ ᱠᱚ ᱫᱚᱦᱚᱭᱟ ᱟᱫᱚᱧ ᱧᱮᱞ ᱥᱮᱬᱟ ᱟᱠᱟᱫᱟ ᱫᱟ ᱤᱧ ᱦᱚᱸ ᱚᱝᱠᱟᱜ ᱜᱮ
ᱟᱹᱰᱤ ᱵᱷᱟᱹᱜᱤ ᱡᱟᱦᱟᱸ ᱞᱮᱠᱟ ᱧᱮᱞᱚᱜ ᱜᱮᱭᱟ ᱟᱫᱚ ᱚᱱᱠᱟ ᱞᱮᱠᱟᱛᱮ ᱦᱟᱸᱜ ᱥᱚᱢᱟᱡᱽ ᱪᱮᱛᱟᱱ ᱦᱟᱺᱰᱤ ᱨᱮᱱᱟᱜ ᱯᱨᱚᱵᱷᱟᱵᱽ ᱠᱚ ᱦᱟᱸᱜ ᱞᱟᱹᱭ ᱢᱮ᱾ ᱪᱮᱫᱠᱟ ᱯᱨᱚᱵᱷᱟᱵᱽ ᱯᱟᱲᱟᱜ ᱠᱟᱱᱟ᱾ ᱦᱟᱺᱰᱤ ᱢᱟ ᱢᱤᱫ ᱦᱤᱥᱟᱹᱵ ᱛᱮᱢᱟ ᱵᱷᱟᱜᱤ ᱜᱮᱭᱟ ᱾ ᱦᱮᱸ ᱵᱚᱸᱜᱟ ᱯᱩᱨᱟᱹ ᱵᱚᱱ ᱵᱮᱵᱚᱦᱟᱨᱮᱜᱼᱟ ᱤᱱᱟᱹ ᱪᱷᱟᱰᱟ ᱦᱚᱸ ᱥᱚᱢᱟᱡᱽ ᱪᱮᱛᱟᱱ ᱢᱤᱫᱴᱟᱝ ᱯᱨᱚᱵᱷᱟᱵᱽ ᱤᱫᱤᱭᱮᱫᱟᱭ᱾ ᱦᱮᱸ ᱱᱚᱝᱠᱟ ᱞᱮᱠᱟᱛᱮ ᱪᱮᱫ ᱞᱮᱠᱟᱢ ᱞᱟᱹᱭᱟ
ᱟᱫᱚ ᱚᱱᱟ ᱫᱤᱱ ᱫᱚ ᱪᱮᱫ ᱤᱧ ᱞᱟᱹᱭᱟ ᱟᱫᱚ ᱤᱧ ᱫᱚ ᱡᱟᱹᱥᱛᱤ ᱫᱚ ᱪᱮᱫ ᱜᱮ ᱚᱱᱟ ᱤᱫᱤ ᱠᱟᱛᱮᱜ ᱟᱫᱚ ᱡᱟᱦᱟᱸᱭ ᱫᱚ ᱢᱟᱱᱮ ᱱᱮᱛᱟᱨ ᱛᱚ ᱫᱚ ᱟᱹᱰᱤ ᱜᱮ ᱧᱮᱞᱚᱜ ᱠᱟᱱᱟ ᱜᱮᱥᱮ ᱦᱮᱸ ᱥᱮ ᱦᱟᱺᱰᱤ ᱯᱟᱹᱨᱟᱹ ᱧᱩ ᱠᱟᱛᱮᱫ ᱟᱭᱢᱟ ᱞᱮᱠᱟᱱᱟᱜ ᱠᱟᱹᱢᱤ ᱠᱚ ᱟᱭᱢᱟ ᱞᱮᱠᱟᱱᱟᱜ ᱢᱟᱱᱮ ᱡᱟᱭᱦᱳᱠ ᱚᱱᱟ ᱠᱚᱫᱚ ᱟᱫᱚ ᱚᱱᱟ ᱠᱚ ᱤᱫᱤ ᱠᱟᱛᱮ ᱤᱧ ᱫᱚ ᱩᱱᱟᱹᱜ ᱫᱚ ᱵᱟᱹᱧ ᱞᱟᱹᱭ ᱫᱟᱲᱮᱭᱟᱜ ᱠᱟᱱᱟ, ᱛᱟᱦᱮ ᱟᱢ ᱜᱮ ᱛᱟᱦᱞᱮ ᱞᱟᱹᱭ ᱢᱮ ᱚᱱᱟ ᱠᱚ ᱤᱫᱤ ᱠᱟᱛᱮᱫ ᱫᱚ
ᱟᱪᱪᱷᱟ ᱟᱪᱪᱷᱟ ᱦᱳᱭ ᱟᱫᱚ ᱦᱟᱸᱜ ᱡᱮᱢᱚᱱ ᱡᱟᱦᱟ ᱜᱮ ᱦᱟᱸᱜ ᱦᱟᱺᱰᱤ ᱫᱚ ᱦᱟᱸᱜ ᱡᱟᱦᱟᱸ ᱞᱮᱠᱟ ᱛᱮᱵᱚᱱ ᱡᱟᱦᱟᱸ ᱞᱮᱠᱟ ᱵᱷᱟᱵ ᱛᱮᱵᱚᱱ ᱵᱮᱱᱟᱣ ᱟᱠᱟᱫ ᱜᱮᱭᱟ ᱟᱫᱚ ᱦᱟᱸᱜ ᱚᱱᱟ ᱢᱟ ᱴᱷᱤᱠ ᱜᱮ ᱟᱫᱚ ᱵᱚᱸᱜᱟ ᱛᱟᱨᱮᱡ ᱦᱟᱺᱰᱤ ᱜᱮᱜᱮ ᱟᱵᱚ ᱫᱚ ᱧᱩ ᱫᱚ ᱞᱟᱹᱠᱛᱤ ᱠᱟᱱᱟ ᱟᱫᱚ ᱟᱵᱚ ᱫᱚ ᱦᱟᱸᱜ ᱥᱚᱢᱟᱡᱽ ᱨᱮ ᱧᱮᱞᱞᱮ ᱟᱹᱰᱤᱜᱮ ᱧᱮᱞᱚᱜ ᱜᱮᱭᱟ ᱧᱩ ᱫᱚ ᱦᱟᱸᱜ ᱧᱩ ᱫᱚ ᱧᱩ ᱜᱮ ᱟᱫᱚ ᱩᱱᱟᱹᱜ ᱜᱮ ᱵᱟᱹᱲ ᱛᱤ ᱧᱩ ᱟᱫᱚ ᱡᱟᱦᱟᱸ ᱠᱷᱟᱹᱛᱤᱨ ᱛᱮ ᱛᱟᱯᱟᱢ ᱠᱷᱟᱹᱯ ᱯᱟᱹᱨᱤ ᱥᱮ ᱢᱟᱱᱮ ᱪᱮᱫ ᱞᱮᱠᱟ ᱨᱚᱲ ᱦᱩᱭᱩᱜᱼᱟ, ᱚᱱᱟ ᱨᱚᱲ ᱠᱚᱦᱚᱸ ᱟᱵᱚᱣᱟᱜ ᱵᱟᱵᱚᱱ ᱫᱤᱥᱟᱹᱭᱟ ᱦᱮᱸ ᱚᱱᱠᱟ ᱵᱟᱵᱚᱱ ᱢᱟᱱᱟᱣ ᱵᱟᱛᱟᱣ ᱚᱠᱚᱭ ᱜᱮ ᱜᱚᱼᱵᱟᱵᱟ ᱦᱚᱸ ᱵᱟᱵᱚᱱ ᱢᱟᱱᱟᱣ ᱵᱟᱛᱟᱣ ᱠᱤᱱᱟ᱾ ᱟᱨᱠᱤ ᱦᱟᱺᱰᱤ ᱧᱩ ᱠᱟᱛᱮ ᱦᱟᱸᱜ ᱠᱷᱟᱹᱯᱟᱹᱨᱤᱜ ᱟᱵᱚᱱ ᱦᱟᱸᱰᱮ ᱱᱟᱰᱮ ᱦᱟᱸᱜ ᱡᱮᱢᱚᱱ ᱡᱟᱦᱟᱸ ᱠᱷᱮᱛᱨᱮ ᱨᱮ ᱧᱮᱞᱚᱜ ᱠᱟᱱᱟ ᱱᱤᱛᱚᱜ ᱡᱩᱣᱟᱹᱱ ᱠᱚ ᱚᱠᱟ ᱠᱚᱨᱮ ᱯᱟᱛᱟ ᱠᱚ ᱥᱮ ᱚᱨᱠᱮᱥᱴᱟᱨ ᱦᱩᱭᱩᱜ ᱠᱟᱱᱟ ᱟᱨᱠᱤ ᱦᱟᱺᱰᱤ ᱠᱚᱠᱚ ᱧᱩ ᱠᱟᱜ ᱠᱟᱱᱟᱸ ᱦᱮᱸ ᱯᱟᱣᱨᱟᱹ ᱠᱚ ᱡᱟᱦᱟᱸ ᱠᱷᱟᱹᱛᱤᱨ ᱚᱵᱷᱟᱨ ᱤᱥᱯᱤᱰ ᱦᱚᱸᱠᱚ ᱪᱟᱞᱟᱣᱮᱜᱼᱟ ᱜᱟᱹᱰᱤ ᱠᱚ, ᱡᱟᱦᱟᱸ ᱠᱷᱟᱹᱛᱤᱨ ᱮᱠᱥᱤᱰᱮᱱᱴ ᱦᱩᱭᱩᱜ ᱠᱟᱱᱟ᱾ ᱟᱨ ᱱᱤᱛ ᱪᱷᱟᱰᱟ ᱦᱚᱸ ᱱᱚᱝᱠᱟ ᱵᱮ ᱵᱟᱹᱲᱤᱡ ᱦᱚᱸᱠᱚ ᱠᱟᱹᱢᱤ ᱜᱮᱭᱟ, ᱦᱮᱸ ᱟᱫᱚ ᱱᱚᱝᱠᱟ ᱫᱚ ᱢᱤᱫᱴᱟᱝ ᱥᱚᱢᱟᱡᱽ ᱪᱮᱛᱟᱱ ᱟᱹᱰᱤ ᱜᱮ ᱯᱚᱵᱷᱟᱵᱽ ᱢᱤᱫᱴᱟᱝ ᱯᱟᱲᱟᱣ ᱠᱟᱱᱟ, ᱥᱮ ᱯᱟᱲᱟᱜ ᱠᱟᱱ ᱜᱮᱭᱟ ᱟᱨᱠᱤ᱾ ᱟᱫᱚ ᱡᱟᱦᱟᱸ ᱞᱟᱹᱜᱤᱫ ᱵᱚᱱ ᱫᱚᱦᱚᱭᱟ ᱦᱟᱺᱰᱤ ᱫᱚ ᱦᱟᱜ ᱵᱚᱸᱜᱟ ᱞᱮᱠᱟᱛᱮ ᱟᱫᱚ ᱦᱟᱸᱜ ᱵᱚᱸᱜᱟ ᱥᱟᱨᱮᱡ ᱦᱟᱺᱰᱤ ᱫᱚ ᱧᱩ ᱞᱟᱹᱠᱛᱤ, ᱟᱫᱚ ᱦᱟᱜ ᱱᱩᱱᱟᱹᱜ ᱵᱟᱹᱲᱛᱤ ᱧᱩ ᱞᱮᱠᱷᱟᱱ ᱫᱚ ᱦᱟᱸᱜ ᱟᱹᱰᱤᱜᱮ ᱦᱟᱸᱜ ᱚᱥᱩᱵᱤᱫᱟ ᱧᱮᱞᱚᱜ ᱠᱟᱱᱟ ᱟᱨᱠᱤ
ᱦᱳᱭ ᱛᱚ
ᱟᱢᱜᱮᱦᱟᱸᱜ ᱟᱫᱚ ᱡᱮᱢᱚᱱᱮᱢ ᱞᱟᱹᱭ ᱠᱮᱜᱼᱟ ᱟᱫᱚ ᱟᱨ ᱵᱷᱟᱹᱜᱤᱢ ᱞᱟᱹᱭ ᱞᱮᱠᱷᱟᱱ ᱵᱷᱟᱹᱜᱤ ᱠᱚᱜᱼᱟ ᱟᱨᱠᱤ᱾ ᱟᱫᱚ ᱦᱟᱸ
ᱟᱫᱚ ᱤᱧᱫᱚ ᱚᱱᱟᱫᱚ ᱚᱱᱮ ᱟᱢ ᱡᱟᱦᱟᱸ ᱠᱚᱢ ᱢᱮᱱ ᱠᱮᱫᱟ ᱚᱱᱟ ᱠᱚᱜᱤᱧ ᱢᱮᱱᱟ ᱟᱫᱚ᱾ ᱚᱱᱟᱫᱚ ᱡᱟᱹᱥᱛᱤ ᱟᱫᱚ ᱵᱟᱹᱧ ᱢᱮᱱᱫᱟ ᱟᱫᱚ ᱩᱱᱟᱹᱜ ᱫᱚ ᱤᱧᱫᱚ ᱵᱟᱹᱧ ᱵᱟᱰᱟᱭᱟ ᱚᱱᱟ ᱠᱚ ᱤᱫᱤ ᱠᱟᱛᱮᱫ ᱫᱚ ᱟᱨ ᱟᱨ ᱧᱮᱞ ᱫᱩᱧ ᱧᱮᱞ ᱵᱟᱲᱟ ᱠᱚᱣᱟ ᱵᱟᱝ ᱫᱚ ᱵᱟᱝ ᱮᱱᱛᱮ ᱨᱮᱦᱚᱸ ᱟᱫᱚ ᱩᱱᱟᱹᱜ ᱫᱚ ᱵᱟᱹᱧ ᱵᱟᱲᱟᱭᱟᱛᱚ ᱟᱫᱚ ᱵᱟᱹᱧ ᱞᱟᱹᱭ ᱥᱚᱫᱚᱨ ᱮᱫᱟ ᱩᱱᱟᱹᱜ ᱫᱚ᱾
ᱟᱪᱷᱟ ᱟᱪᱷᱟ ᱦᱮᱸ ᱢᱟ ᱴᱷᱤᱠ ᱜᱮᱭᱟ
ᱦᱩᱸ
ᱦᱮᱸ ᱴᱟᱭᱤᱢ ᱠᱚ ᱦᱩᱭ ᱜᱚᱫᱱᱟ
ᱦᱳᱭ ᱛᱚ